ᱦᱮᱞᱳ
ᱦᱮᱸ ᱫᱤᱫᱤ ᱞᱟᱹᱭ ᱫᱟᱞᱤᱧ ᱟᱸᱡᱚᱢ ᱫᱟᱵᱮᱱ ᱟᱹᱞᱤᱧᱟᱜ ᱨᱚᱲ?
ᱦᱳᱭ ᱟᱸᱡᱚᱢᱚᱜ ᱠᱟᱱᱟ᱾
ᱚ ᱡᱚᱦᱟᱨ ᱜᱮ ᱫᱤᱫᱤᱼᱼ
ᱡᱚᱦᱟᱨ ᱜᱮ
ᱟᱪᱪᱷᱟ ᱚ ᱱᱟᱯᱟᱭ ᱵᱟᱲᱟ ᱜᱮᱵᱮᱱ?
ᱦᱳᱭ ᱱᱟᱯᱟᱭ ᱜᱮ᱾
ᱟᱪᱪᱷᱟ ᱛᱚ ᱟᱫᱚᱼᱼ ᱦᱮᱸ ᱟᱹᱞᱤᱧ ᱦᱚᱸ ᱱᱟᱯᱟᱭ ᱜᱮ ᱫᱤᱫᱤ ᱛᱚ ᱫᱤᱫᱤ ᱪᱮᱫ ᱠᱚ ᱦᱩᱭᱩᱜ ᱠᱟᱱᱟ ᱮᱠᱷᱚᱱ ᱫᱚ ᱠᱟᱹᱢᱤ ᱠᱟᱡᱽ ᱠᱚ?
ᱠᱟᱹᱢᱤ ᱠᱟᱡᱽ ᱫᱚᱼᱼ ᱦᱩᱭᱩᱜ ᱠᱟᱱ ᱜᱮᱭᱟ᱾
ᱟᱪᱪᱷᱟ ᱱᱚᱝᱠᱟ ᱪᱟᱥ ᱵᱟᱥ ᱨᱮᱱᱟᱜ ᱥᱮ ᱮ ᱠᱤᱪᱷᱩ?
ᱦᱳᱭ ᱪᱟᱥ ᱵᱟᱥ ᱨᱮᱱᱟᱜ ᱜᱮ᱾
ᱟᱪᱪᱷᱟ ᱛᱚ ᱫᱤᱫᱤ ᱚ ᱫᱟᱜ ᱡᱟᱹᱲᱤ ᱪᱮᱫ ᱞᱮᱠᱟ ᱫᱤᱫᱤ ᱛᱟᱦᱚᱞᱮ?
ᱦᱳᱭ ᱫᱟᱜ ᱡᱟᱹᱲᱤᱭᱟᱜ ᱜᱮᱭᱟᱭ ᱵᱮᱥ ᱜᱮ ᱨᱚᱦᱚᱭ ᱠᱚ ᱜᱟᱱᱚᱜᱼᱟ ᱚᱱᱠᱟ ᱚᱱᱠᱟ ᱜᱮ ᱫᱟᱜ ᱮ ᱟᱭ᱾
ᱟᱪᱪᱷᱟ ᱪᱪᱪᱷᱟ ᱚ ᱛᱟᱦᱚᱞᱮ ᱫᱤᱫᱤ ᱢᱟᱱᱮ ᱤᱛᱟᱹ ᱠᱚᱫᱚ ᱜᱤᱲᱤ ᱥᱟᱹᱛ ᱠᱟᱫᱟ ᱯᱮᱥᱮ ᱟᱹᱣᱨᱤ?
ᱦᱳᱭ
ᱚ ᱟᱪᱪᱷᱟ ᱟᱪᱪᱷᱟ ᱦᱮᱸ ᱟᱞᱮ ᱦᱚᱸ ᱱᱚᱛᱮ ᱤᱛᱟᱹ ᱠᱚᱫᱚ ᱜᱤᱲᱤ ᱠᱟᱫᱟᱞᱮ ᱠᱤᱪᱷᱩ ᱟᱨ ᱠᱤᱪᱷᱩ ᱫᱚ ᱵᱟᱹᱠᱤ ᱢᱮᱱᱟᱜ ᱜᱮᱭᱟ᱾ ᱟᱨ ᱫᱟᱜ ᱦᱚᱸᱼᱼ ᱦᱟᱞᱠᱟ ᱢᱟᱪᱷᱟ ᱜᱮ ᱫᱟᱜ ᱮᱫᱟᱭ ᱚᱱᱠᱟ ᱫᱚᱢᱮ ᱫᱚ ᱵᱟᱝ ᱤᱛᱟᱹ ᱵᱟᱧᱪᱟᱣ ᱞᱮᱠᱟ ᱛᱮ ᱫᱟᱜ ᱫᱚᱢᱮᱴ ᱡᱟᱹᱥᱛᱤ ᱫᱚᱢᱮᱼᱼ ᱟᱯᱮ ᱥᱮᱫ ᱫᱚ ᱡᱟᱹᱥᱛᱤ ᱜᱮᱭᱟ ᱥᱮ ᱪᱮᱫ ᱫᱤᱫᱤ ᱫᱟᱜ?
ᱦᱳᱭ ᱟᱞᱮᱥᱮᱫ ᱫᱚ ᱡᱟᱹᱥᱛᱤ ᱜᱮ ᱨᱚᱦᱚᱭ ᱜᱟᱱᱚᱜᱼᱟ ᱚᱱᱠᱟ ᱢᱚᱛᱚ ᱜᱮ ᱫᱟᱜ ᱮ ᱟᱭ᱾
ᱟᱪᱪᱷᱟ ᱟᱪᱪᱷᱟ ᱛᱚ ᱤᱛᱟᱹ ᱠᱚᱫᱚ ᱢᱟᱱᱮ ᱦᱩᱭ ᱠᱟᱱ ᱛᱟᱯᱮᱭᱟ ᱥᱮ ᱟᱹᱣᱨᱤ?
ᱦᱳᱭ ᱤᱛᱟᱹ ᱠᱚᱦᱚᱸ ᱜᱟᱱ ᱟᱠᱟᱱ ᱜᱮᱭᱟ ᱥᱩᱫᱷᱩ ᱨᱚᱦᱚᱭ ᱜᱮ ᱵᱟᱠᱤ ᱥᱤ ᱠᱟᱛᱮ ᱨᱚᱦᱚᱭ ᱞᱮᱠᱷᱟᱱ ᱜᱮ᱾
ᱚ ᱟᱪᱪᱷᱟ ᱟᱪᱪᱷᱟ ᱪᱷᱟ ᱟᱹᱰᱤ ᱵᱷᱟᱞᱮ ᱜᱮᱭᱟ ᱛᱟᱦᱚᱞᱮ ᱟᱯᱮ ᱫᱚ ᱟᱹᱰᱤ ᱡᱟᱹᱥᱛᱤᱼᱼ ᱧᱚᱜ ᱜᱮᱭᱟ ᱢᱟᱱᱮ ᱞᱟᱦᱟ ᱧᱚᱜ ᱜᱮᱯᱮᱭᱟ ᱥᱟᱹᱛ ᱥᱟᱯᱲᱟᱜ ᱜᱮᱭᱟ ᱨᱚᱦᱚᱭ ᱞᱟᱹᱜᱤᱫ ᱛᱮ ᱥᱮ ᱪᱮᱫ?
ᱦᱳᱭ ᱚᱱᱟᱜᱮ ᱪᱟᱸᱫ ᱵᱚᱸᱜᱟ ᱦᱚᱸ ᱵᱩᱡᱼᱼ ᱧᱟᱢ ᱠᱟᱜᱼᱟ ᱡᱮ ᱱᱩᱠᱩ ᱫᱚ ᱠᱟᱹᱴᱤᱡ ᱞᱟᱦᱟ ᱧᱚᱜ ᱠᱚ ᱨᱚᱦᱚᱭᱟ ᱛᱚ ᱚᱱᱟ ᱠᱷᱟᱹᱛᱤᱨ ᱛᱮ ᱫᱟᱜᱼᱼ ᱥᱮᱫ ᱵᱮᱥᱤ ᱫᱩᱞᱼᱼ
ᱦᱚᱢ ᱟᱪᱪᱷᱟ ᱫᱤᱫᱤ ᱛᱟᱦᱚᱞᱮ ᱟᱯᱮ ᱫᱚ ᱚᱱᱛᱮ ᱫᱚ ᱢᱟᱱᱮ ᱪᱮᱫ ᱞᱮᱠᱟ ᱯᱮ ᱪᱟᱥ ᱜᱮᱭᱟ ᱦᱩᱲᱩ ᱫᱚ ᱵᱟᱨ ᱫᱷᱟᱣ ᱯᱮ ᱪᱟᱥ ᱜᱮᱭᱟ ᱥᱮ ᱢᱤᱫ ᱫᱷᱟᱣ ᱪᱟᱥᱚᱜ ᱜᱮᱭᱟ?
ᱦᱳᱭ ᱵᱟᱨ ᱫᱷᱟᱣ ᱜᱮ᱾
ᱟᱪᱪᱷᱟ ᱛᱚ ᱵᱟᱨ ᱫᱷᱟᱣ ᱯᱮ ᱪᱟᱥᱚᱜᱼᱟ ᱵᱚᱨᱥᱟ ᱫᱚ ᱱᱟᱦᱚᱭ ᱥᱮᱨᱢᱟ ᱡᱟᱹᱲᱤ ᱵᱚᱨᱥᱟ᱾ ᱚᱱᱟ ᱵᱟᱫᱮ ᱡᱚᱠᱷᱚᱱ ᱫᱷᱚᱨᱚᱢ ᱯᱮ ᱨᱚᱦᱚᱭᱟ᱾ ᱩᱱᱫᱚ ᱪᱮᱫ ᱵᱚᱨᱚᱥᱟ ᱛᱮᱯᱮ ᱨᱚᱦᱚᱭᱟ ᱚᱱᱠᱟ ᱡᱟᱦᱟᱱᱟᱜ ᱫᱟᱜ ᱨᱮᱱᱟᱜ᱾ ᱚᱱᱠᱟ ᱥᱩᱨ ᱥᱮ ᱡᱟᱦᱟᱸ ᱞᱮᱠᱟᱱ ᱫᱟᱜ ᱫᱚᱦᱚ ᱨᱮᱱᱟᱜ ᱡᱟᱭᱜᱟ ᱠᱚ ᱚᱱᱠᱟ᱾
ᱦᱮᱸ ᱠᱟᱹᱱᱮᱞ ᱫᱟᱜ
ᱠᱮᱱᱮᱞ ᱫᱟᱜ ᱛᱮ ᱟᱪᱪᱷᱟ ᱟᱪᱪᱷᱟ ᱟᱪᱷᱟ ᱚᱻ ᱟᱹᱰᱤ ᱱᱟᱯᱟᱭ ᱟᱹᱰᱤ ᱱᱟᱯᱟᱭ ᱡᱟᱠ ᱨᱚᱦᱚᱭ ᱛᱟᱵᱚᱱ ᱯᱮ ᱞᱟᱦᱟ ᱞᱟᱦᱟ᱾ ᱦᱮᱸ ᱟᱞᱮ ᱥᱮᱫ ᱫᱚ ᱱᱮᱥ ᱫᱚ ᱛᱟᱭᱚᱢ ᱜᱮᱭᱟᱞᱮ ᱛᱚ ᱫᱤᱫᱤᱼᱼ ᱦᱮᱸ ᱱᱚᱣᱟ ᱢᱤᱫᱴᱟᱝ ᱵᱟᱲᱟᱭ ᱥᱟᱱᱟ ᱠᱟᱱᱟ ᱡᱮ ᱱᱚᱜᱚᱭᱛᱚ, ᱜᱟᱯᱟ ᱢᱮᱭᱟᱝ ᱜᱮ ᱛᱤᱨᱤᱥᱟ ᱡᱩᱱ ᱦᱩᱞ ᱢᱟᱦᱟ ᱛᱟᱵᱚᱱ᱾ ᱵᱟᱲᱟᱭ ᱜᱮᱭᱟ ᱵᱮᱱ ᱥᱮ᱾
ᱦᱳᱭ
ᱟᱪᱪᱷᱟ ᱟᱪᱪᱷᱟ ᱟ ᱛᱚ ᱱᱚᱣᱟ ᱦᱩᱞ ᱢᱟᱦᱟ ᱞᱟᱹᱭ ᱛᱮ ᱥᱮ ᱦᱩᱞ ᱢᱟᱦᱟ, ᱢᱟᱱᱟᱣ ᱵᱟᱛᱟᱣ ᱪᱮᱫ ᱞᱮᱠᱟ ᱦᱩᱭᱩᱜ ᱟᱯᱮ ᱚᱱᱛᱮ?
ᱦᱩᱭᱩᱜ ᱜᱮᱭᱟ ᱵᱚᱸᱜᱟ ᱵᱩᱨᱩ ᱪᱮᱫ ᱞᱮᱠᱟ ᱦᱩᱭᱩᱜ ᱜᱮᱭᱟ ᱚᱱᱠᱟ ᱜᱮ, ᱵᱚᱸᱜᱟ ᱵᱩᱨᱩᱳ ᱦᱩᱭᱩᱜᱼᱟ ᱤᱱᱟᱹᱜ ᱜᱮ᱾
ᱦᱚᱸ ᱵᱚᱸᱜᱟ ᱵᱩᱨᱩ ᱚᱸᱻ ᱵᱚᱸᱜᱟ ᱵᱳᱩᱨᱩ ᱦᱩᱭᱩᱜᱼᱟ᱾ ᱮᱸᱻ ᱤᱱᱟᱹ ᱴᱩᱠᱩᱱ ᱜᱮ ᱥᱮ ᱚᱱᱟ ᱥᱟᱶᱛᱮ ᱡᱮᱢᱚᱱ ᱟᱞᱮ ᱥᱮᱫ ᱫᱚ ᱟᱞᱮ ᱥᱮᱫ ᱦᱚᱸ ᱦᱩᱭᱩᱜᱼᱟ᱾ᱦᱩᱞ ᱢᱟᱦᱟ ᱢᱟᱱᱟᱣ ᱵᱟᱛᱟᱣ ᱵᱟᱛᱟᱣ ᱜᱮᱭᱟᱞᱮ᱾
ᱟᱪᱪᱷᱟ᱾ ᱛᱚ ᱪᱮᱫ ᱞᱮᱠᱟ ᱯᱨᱳᱜᱨᱟᱢ ᱠᱚᱯᱮ ᱠᱚᱨᱟᱣ ᱜᱮᱭᱟ ᱥᱮ ᱥᱩᱫᱩ ᱵᱚᱸᱜᱟ ᱵᱩᱨᱩ ᱜᱮ᱾
ᱦᱮᱸ ᱫᱤᱫᱤ ᱯᱨᱳᱜᱨᱟᱢ ᱫᱚ ᱠᱚᱨᱟᱣ ᱜᱮᱭᱟ ᱞᱮ ᱚᱱᱠᱟᱱᱟᱜ ᱯᱨᱳᱜᱨᱟᱢ ᱞᱮ ᱠᱚᱨᱟᱣᱟ᱾ ᱡᱟᱦᱟᱸ ᱫᱚ ᱟᱵᱚᱣᱟᱜ ᱥᱚᱢᱟᱡᱽ ᱵᱟᱝ ᱵᱟᱹᱲᱤᱡᱚᱜ᱾ ᱦᱮᱸ ᱵᱟᱹᱲᱤᱡ ᱚᱨᱥᱚᱝ ᱟᱞᱚ ᱦᱤᱡᱩᱜ ᱢᱟ ᱚᱱᱠᱟᱱᱟᱜ ᱯᱨᱳᱜᱨᱟᱢ ᱞᱮ ᱠᱚᱨᱟᱣᱟ᱾ ᱡᱮᱢᱚᱱ ᱦᱮᱸ ᱫᱤᱫᱤ ᱟᱸᱡᱚᱢ ᱫᱟᱵᱤᱱ ᱟᱹᱧᱟᱜ ᱨᱚᱲ?
ᱦᱳᱭ ᱦᱳᱭ
ᱡᱮᱢᱚᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱚᱱᱚᱬᱦᱮ, ᱸ ᱮᱸᱻ ᱦᱮᱸ ᱱᱚᱝᱠᱟᱱᱟᱜ ᱮᱱᱮᱡ ᱥᱮᱨᱮᱧ ᱦᱩᱰᱤᱧ ᱦᱩᱰᱤᱧ ᱢᱟᱹᱭ ᱵᱟᱹᱵᱩ ᱛᱟᱠᱚᱣᱟ ᱟᱨᱠᱤ᱾ ᱦᱮᱸ ᱫᱤᱭᱮ ᱯᱷᱩᱴᱵᱚᱞ ᱠᱷᱮᱞᱳᱰ ᱦᱮᱯᱨᱟᱣ᱾ ᱧᱤᱫᱟᱹ ᱚᱱᱟ ᱥᱟᱶᱛᱮ ᱜᱟᱭᱟᱱ ᱦᱮᱯᱨᱟᱣ ᱠᱚ ᱫᱚᱦᱚ ᱦᱩᱭᱩᱜ ᱜᱮᱭᱟ᱾
ᱦᱳᱭ ᱦᱳᱭ ᱛᱚ ᱡᱟᱦᱟᱸ ᱜᱟᱭᱟᱱ ᱠᱚᱯᱮ ᱫᱚᱦᱚᱭ ᱜᱮᱭᱟ ᱚᱱᱟ ᱫᱚ ᱡᱟᱦᱟᱸᱟᱸ ᱛᱤᱨᱤᱥᱟ ᱡᱩᱱ ᱨᱮ ᱡᱟᱦᱟᱸᱭ ᱠᱚ ᱢᱤᱴᱤᱡ ᱪᱮᱫ ᱤᱧ ᱞᱟᱹᱭᱟ ᱡᱮ ᱡᱟᱦᱟᱸ ᱞᱟᱹᱲᱦᱟᱹᱭ ᱦᱩᱭᱞᱮᱱ ᱛᱟᱦᱮᱱᱟ᱾
ᱦᱮᱸ ᱦᱮᱸ ᱥᱤᱫᱩ, ᱠᱟᱹᱱᱦᱩ, ᱪᱟᱸᱫ, ᱵᱭᱨᱳᱵ, ᱯᱷᱩᱞ, ᱡᱷᱟᱱ, ᱛᱚ ᱡᱟᱦᱟᱸ ᱞᱟᱹᱲᱦᱟᱹᱭ ᱠᱚ ᱦᱚᱦ ᱞᱮᱫᱟ ᱦᱮᱸ ᱦᱮᱸ ᱦᱮᱸ
ᱪᱮᱛᱟᱱ ᱠᱚᱨᱮ ᱜᱮ ᱜᱟᱭᱟᱱ ᱫᱚ ᱵᱮᱱᱟᱣ
ᱦᱮᱸ ᱫᱤᱫᱤ ᱚᱱᱟ ᱠᱚ ᱪᱮᱛᱟᱱ ᱚᱱᱟ ᱠᱚ ᱞᱟᱹᱭ ᱛᱮᱜᱮ ᱦᱮᱸ ᱜᱟᱭᱟᱱ ᱫᱚ ᱟᱱᱮ ᱚᱱᱠᱟᱱ ᱜᱟᱭᱱᱟᱦᱟᱨ ᱥᱮ, ᱜᱟᱭᱱᱟ ᱨᱩᱥᱤᱠᱟ ᱡᱟᱦᱟᱸᱭ ᱠᱚ ᱚᱱᱚᱞᱤᱭᱟᱹ ᱠᱚ ᱚᱱᱠᱟ ᱠᱚ ᱚᱞᱟ ᱚᱱᱟ ᱵᱳᱭ ᱱᱚᱸᱰᱮ ᱠᱚ ᱟᱹᱜᱩᱭᱟ ᱟᱨᱠᱤ᱾ ᱦᱮᱸ ᱛᱟᱦᱚᱞᱮ
ᱚᱱᱠᱟᱱᱟᱜ ᱵᱳᱭ ᱜᱮ ᱮᱞᱟᱜᱼᱟ ᱵᱤᱥᱮᱥ ᱫᱚ᱾
ᱚ ᱠᱚᱢᱯᱤᱴᱤᱥᱚᱱ ᱯᱮ ᱫᱚᱦᱚᱭ ᱠᱮᱭᱟ ᱵᱟᱦᱨᱮ ᱠᱷᱚᱱᱟᱜ
ᱦᱮᱸ ᱠᱚᱢᱯᱤᱴᱤᱥᱚᱱ ᱞᱮ ᱫᱚᱦᱚᱭ ᱜᱮᱭᱟ, ᱟᱪᱪᱷᱟ ᱟᱪᱪᱷᱟ᱾ ᱟᱨ ᱚᱱᱮ ᱫᱤᱱᱟᱹᱢᱟᱱ ᱫᱚ ᱚᱱᱮ ᱚᱱᱠᱟ, ᱢᱟᱱᱮ ᱩᱱᱠᱩ ᱧᱩᱢ ᱦᱟᱞᱟᱝ ᱢᱟᱱᱮ ᱥᱤᱫᱩ ᱠᱟᱹᱱᱦᱩ ᱪᱟᱸᱫᱽ ᱵᱷᱳᱭᱨᱳᱵᱽ᱾ ᱚᱱᱟ ᱧᱩ ᱦᱟᱞᱟᱝ ᱩᱱ ᱩᱭᱦᱟᱹᱨ ᱵᱟᱫᱮ ᱟᱫᱚ ᱦᱩᱰᱤᱧ ᱦᱩᱰᱤᱧ ᱢ ᱛᱟᱠᱚᱣᱟ ᱟᱵᱨᱤᱛᱤ ᱚᱱᱚᱬᱦᱮᱸ ᱦᱮᱸ ᱮᱭ ᱵᱮᱡᱷᱟ ᱛᱩᱧ ᱠᱚ, ᱯᱷᱩᱴᱵᱚᱞ ᱠᱷᱮᱞᱳᱰ ᱦᱮᱯᱨᱟᱣ ᱠᱚ ᱱᱚᱣᱟ ᱠᱚᱦᱚᱸ ᱫᱚᱦᱚ ᱦᱩᱭᱩᱜ ᱜᱮᱭᱟ᱾ ᱟᱨ ᱧᱤᱫᱟᱹ ᱟᱹᱭᱩᱵ ᱵᱮᱲᱟ ᱫᱚ ᱚᱱᱮ ᱚᱱᱠᱟ᱾
ᱵᱷᱟᱜᱤ ᱚᱱᱟᱜᱮ ᱟᱭᱢᱟ ᱡᱟᱭᱜᱟ ᱠᱚᱨᱮ ᱫᱚ ᱟᱹᱰᱤ ᱡᱟᱹᱥᱛᱤ ᱮᱴᱟᱜ ᱠᱤᱪᱷᱩ ᱦᱩᱭᱩᱜᱳᱜ ᱜᱮᱭᱟ᱾ᱡᱮ ᱡᱟᱦᱟᱱᱟᱜ ᱠᱚᱢᱯᱤᱴᱤᱥᱱ ᱡᱮᱢᱚᱱ ᱮᱱᱮᱡ ᱥᱮᱨᱮᱧ ᱠᱚ ᱮᱴᱟᱜ ᱠᱤᱪᱷᱩ ᱠᱚ ᱵᱟᱭ ᱜᱮᱭᱟ ᱛᱚᱼᱼ
ᱦᱮᱸ ᱛᱚ ᱫᱤᱫᱤ ᱟᱯᱮᱥᱮᱫ ᱫᱚ ᱱᱚᱝᱠᱟ ᱢᱟᱱᱮ ᱯᱨᱳᱜᱨᱟᱢ ᱦᱩᱭᱩᱜ ᱜᱮᱭᱟ? ᱱᱚᱝᱠᱟ? ᱮᱻ ᱜᱟᱭᱟᱱ ᱥᱮ ᱱᱚᱝᱠᱟ ᱥᱮ ᱟᱨᱚ ᱚᱨᱠᱮᱥᱴᱟᱨ ᱠᱚ ᱯᱨᱳᱜᱨᱟᱢ ᱡᱟᱦᱟᱸ ᱠᱚ ᱱᱮᱛᱟᱨ ᱠᱚ ᱱᱟᱣᱟ ᱱᱟᱣᱟ ᱠᱚ ᱪᱟᱹᱞᱩ ᱟᱹᱜᱩᱭᱮᱫ? ᱚᱱᱠᱟ ᱦᱩᱭᱩᱜ ᱜᱮᱭᱟ ᱟᱯᱮᱥᱮᱫ?
ᱵᱟᱝ ᱜᱮ ᱟᱞᱮᱥᱮᱫ ᱫᱚ ᱵᱟᱝ ᱦᱩᱭᱩᱜᱼᱟ᱾
ᱚ ᱟᱪᱪᱷᱟ ᱵᱟᱝ ᱦᱚᱭ ᱜᱮ ᱞᱟᱹᱠᱛᱤ ᱠᱟᱱᱟ ᱫᱤᱫᱤ ᱪᱮᱫᱟᱜ ᱥᱮ, ᱚᱱᱟ ᱫᱚᱼᱼ ᱢᱟᱱᱮ ᱨᱟᱹᱥᱠᱟᱹ ᱨᱮᱱ ᱫᱚ ᱨᱟᱹᱥᱠᱟᱹ ᱞᱮᱠᱟᱱ ᱫᱤᱱ ᱫᱚ ᱵᱟᱝ ᱠᱟᱱᱟ᱾ ᱚᱱᱟ ᱫᱚ ᱩᱱᱠᱩ ᱦᱚᱢᱚᱨ ᱦᱟᱞᱟᱝᱼᱼ ᱫᱤᱱ ᱠᱟᱱᱟ ᱛᱚ ᱚᱱᱠᱟᱱ ᱫᱤᱱ ᱨᱮᱫᱚ ᱡᱩᱫᱤ ᱦᱩᱭᱩᱜᱼᱟ ᱚᱱᱠᱟᱱ ᱯᱨᱳᱜᱨᱟᱢ, ᱛᱚ ᱟᱵᱮᱱᱼᱼ ᱦᱮᱸ ᱚᱸᱰᱮ ᱪᱮᱫ ᱯᱮ ᱢᱮᱱᱟ, ᱵᱷᱟᱜᱤ ᱦᱩᱭᱩᱜ ᱠᱟᱱᱟ, ᱥᱮ ᱵᱟᱹᱲᱤᱡ ᱦᱩᱭᱩᱜᱼᱟ?
ᱧᱮᱞᱵᱮᱱ, ᱤᱱᱟᱹ ᱫᱚ ᱢᱤᱫᱴᱮᱱ ᱤᱱᱠᱟᱹᱱᱟᱜ ᱫᱤᱱ ᱠᱟᱱᱟ ᱡᱟᱦᱟᱸ ᱟᱵᱚ ᱫᱤᱥᱟᱹᱭᱟᱵᱚᱱ ᱡᱮ ᱟᱵᱚ ᱛᱮᱦᱮᱧᱼᱼ ᱱᱤᱱᱟᱹᱜ ᱥᱟᱱᱛᱤ ᱨᱮ ᱢᱮᱱᱟᱜ ᱵᱚᱱᱟ ᱚᱱᱟ ᱫᱤᱱ ᱠᱷᱟᱹᱛᱤᱨ ᱛᱮ᱾ ᱮᱱᱦᱤᱞᱳᱜ ᱩᱱᱠᱩ ᱞᱟᱹᱲᱦᱟᱹᱭ ᱟᱠᱟᱫ ᱠᱷᱟᱹᱛᱤᱨ ᱛᱮ ᱜᱮ ᱠᱚ ᱟᱵᱚ ᱛᱮᱦᱮᱧ ᱥᱟᱱᱛᱤ ᱛᱮ ᱢᱮᱱᱟᱜ ᱵᱚᱱᱟ ᱚᱲᱟᱜ ᱨᱮ᱾ ᱛᱚ ᱚᱱᱟ ᱜᱮ, ᱚᱱᱟ ᱫᱚᱼᱼ ᱠᱚᱨᱟᱣ ᱩᱪᱤᱛ ᱵᱟᱝ ᱠᱟᱱᱟ, ᱠᱚᱨᱟᱣ ᱪᱮᱫ ᱩᱪᱤᱛ ᱠᱟᱱᱟ ᱡᱟᱦᱟᱸᱼᱼ ᱮᱱᱦᱤᱞᱳᱜ ᱫᱚ ᱚᱱᱟᱜᱮ ᱠᱚᱨᱟᱣ ᱞᱟᱹᱠᱛᱤ ᱠᱟᱱᱟ, ᱡᱮ ᱡᱷᱚᱛᱚ ᱦᱚᱲ ᱟᱹᱰᱤ ᱦᱚᱲ ᱜᱮ ᱦᱭᱛᱚ ᱵᱟᱝᱠᱚ ᱵᱟᱲᱟᱭᱟ ᱡᱮ ᱛᱤᱨᱤᱥᱟ ᱡᱩᱱ ᱢᱟᱱᱟᱣᱮᱫᱼᱟ ᱠᱚᱼᱼ ᱠᱤᱱᱛᱩ ᱪᱮᱫ ᱞᱟᱹᱜᱤᱫ ᱠᱚ ᱠᱚᱨᱟᱣ ᱮᱫᱟ ᱤᱱᱟᱹ ᱫᱚ ᱠᱤᱱᱛᱩ ᱪᱮᱫ ᱠᱷᱟᱹᱛᱤᱨ ᱪᱼᱼ
ᱤᱧ ᱢᱟᱹᱭ ᱵᱟᱹᱵᱟ ᱛᱟᱠᱚ᱾
ᱦᱳᱭ ᱦᱳᱭ,
ᱱᱩᱠᱩ ᱦᱚᱸᱛᱚ ᱞᱟᱹᱭ ᱟᱸᱡᱚᱢ ᱟᱠᱚ ᱫᱚᱨᱠᱟᱨ ᱠᱟᱱᱟ, ᱛᱤᱨᱤᱥᱟ ᱡᱩᱱ ᱫᱚ ᱪᱮᱫᱟᱜ ᱵᱚᱱ ᱢᱟᱱᱟᱣ ᱮᱫᱟ? ᱦᱮᱸ ᱟᱨᱚ ᱡᱟᱦᱟᱸᱭ ᱵᱟᱠᱚ ᱵᱟᱲᱟᱭ ᱛᱟᱵᱚᱱᱟ ᱩᱱᱠᱩ ᱦᱚᱸ ᱞᱟᱹᱭ ᱥᱚᱫᱚᱨ ᱫᱚᱨᱠᱟᱨ ᱠᱟᱱᱟ᱾ ᱡᱮ ᱪᱮᱫᱟᱜ ᱱᱚᱣᱟ᱾ ᱛᱤᱨᱤᱥᱟ ᱡᱩᱱ ᱫᱚ᱾ ᱦᱮᱸ ᱛᱚᱼᱼ ᱚᱱᱟᱜᱮ ᱟᱨᱠᱤ ᱠᱟᱛᱷᱟ,
ᱦᱳᱭ ᱮᱱᱦᱤᱞᱳᱜ ᱫᱚ ᱡᱩᱫᱤᱼᱼ ᱚᱱᱟ ᱠᱚ ᱤᱫᱤ ᱠᱟᱛᱮ ᱜᱮ ᱡᱩᱫᱤ ᱰᱤᱰᱤᱠᱮᱴ ᱛᱟᱦᱮᱱᱟ ᱚᱱᱟ ᱫᱤᱱᱴᱟᱜ᱾ ᱛᱟᱦᱚᱞᱮ ᱦᱚᱲ ᱦᱚᱸ ᱵᱩᱡ ᱥᱟᱢᱟ ᱠᱚ ᱡᱟᱦᱟᱸᱭ ᱵᱟᱝᱠᱚ ᱵᱟᱲᱟᱭᱟ᱾ ᱠᱩᱦ ᱵᱩᱡᱽ ᱧᱟᱢᱟ ᱠᱚ ᱛᱚ ᱢᱤᱫᱴᱮᱱ ᱯᱚᱨᱚᱵᱽ ᱞᱮᱠᱟ ᱦᱩᱭᱩᱜᱼᱟ᱾
ᱦᱮᱸ᱾
ᱟ ᱛᱤᱨᱤᱥᱟᱜ ᱡᱩᱱ ᱞᱮ ᱢᱟᱱᱟᱣ ᱜᱮᱭᱟ ᱟᱨ ᱢᱟᱲᱟᱝ ᱠᱟᱛᱮ ᱯᱚᱨᱚᱵᱽ ᱦᱩᱭᱩᱜᱼᱼ
ᱯᱚᱨᱚᱵᱽ ᱞᱮᱠᱟ ᱠᱚ ᱢᱟᱱᱟᱣ ᱮᱫᱟ, ᱟᱨ ᱠᱤᱪᱷᱩ ᱠᱤᱪᱷᱩ ᱡᱟᱭᱜᱟ ᱨᱮᱫᱚ ᱢᱟᱱᱮᱼᱼ ᱡᱮᱢᱚᱱ ᱟᱞᱮ ᱥᱮᱫ ᱫᱚ, ᱚᱱᱟ ᱯᱚᱨᱚᱵᱽ ᱡᱤᱱᱤᱥ ᱫᱚ ᱦᱩᱞ ᱫᱤᱵᱚᱥ ᱦᱩᱞ ᱯᱚᱨᱚᱵᱽ ᱫᱚ ᱵᱟᱝ᱾ ᱦᱩᱞ ᱫᱤᱵᱚᱥ, ᱦᱩᱞ ᱢᱟᱦᱟ ᱡᱟᱦᱟᱸ ᱫᱚ᱾ ᱟᱫᱚ ᱠᱤᱪᱷᱩ ᱠᱤᱪᱷᱩ ᱥᱚᱨᱡᱟᱨᱤ ᱥᱚᱝᱜᱚᱴᱷᱚᱱ ᱠᱚ ᱢᱟᱱᱮ ᱥᱚᱨᱼᱼ ᱚᱠᱟᱨᱮ ᱡᱟᱦᱟᱸ ᱥᱚᱨᱠᱟᱨ ᱯᱚᱠᱠᱷᱚ ᱠᱷᱚᱱ ᱠᱚᱨᱟᱣᱟ ᱡᱮ ᱚᱱᱠᱟ ᱫᱚᱠᱚ ᱞᱟᱹᱭ ᱦᱚᱪᱚᱼᱟ ᱡᱮ ᱦᱩᱞ ᱩᱛᱥᱚᱵᱽ᱾ ᱛᱚ ᱚᱱᱟ ᱦᱩᱞ ᱩᱥᱛᱚᱵ ᱫᱚ ᱟᱵᱮᱱ ᱪᱮᱫ ᱵᱮᱱ ᱞᱟᱹᱭᱟ? ᱢᱟᱱᱮ ᱥᱚᱴᱷᱤᱠ ᱥᱮ ᱵᱮᱴᱷᱤᱠ ᱢᱟᱱᱮᱸ ᱠᱟᱱᱟ ᱥᱮ ᱵᱟᱝ?
ᱚᱱᱟ ᱫᱚ ᱵᱟᱝ ᱜᱮ᱾ ᱪᱤᱠᱟᱹᱛᱮ ᱥᱚᱴᱷᱤᱠ ᱜᱮᱭᱟ᱾
ᱦᱳᱭ ᱦᱳᱭ ᱦᱳᱭ᱾ ᱦᱮᱸ, ᱚᱱᱟᱜᱮ ᱟᱨᱠᱤ᱾
ᱟᱹᱛᱩ ᱯᱟᱹᱨᱥᱤ ᱠᱤ ᱜᱮ ᱟᱵᱚ ᱥᱚᱴᱷᱤᱠ ᱵᱚᱱ ᱤᱭᱟᱹ ᱩᱛᱥᱚᱵ ᱵᱚᱱ ᱞᱟᱹᱭ ᱫᱟᱲᱮᱭᱟᱜᱼᱟ᱾
ᱦᱮᱸᱮᱸ᱾ ᱟᱪᱪᱷᱟ ᱫᱤᱫᱤ, ᱛᱟᱦᱚᱞᱮ ᱟᱨᱦᱚᱸ ᱱᱚᱝᱠᱟ ᱵᱟᱲᱟᱭ ᱥᱟᱱᱟᱭᱮᱫ ᱞᱤᱧᱟᱹ ᱟᱯᱮ ᱚᱱᱛᱮᱱᱟᱜᱼᱼ ᱢᱟᱱᱮ ᱟᱯᱮ ᱚᱱᱛᱮᱱᱟᱜ ᱵᱟᱝ ᱟᱵᱚ ᱫᱤᱥᱚᱢ ᱡᱟᱠᱟᱛ ᱨᱮᱜᱮ ᱟᱨᱠᱤ? ᱡᱮ ᱱᱚᱜᱼᱚᱭ ᱡᱮ ᱟᱵᱚᱣᱟᱜ ᱡᱟᱱᱟᱢ ᱟᱲᱟᱝ, ᱜᱩᱨᱩ ᱜᱚᱢᱠᱮ ᱥᱤᱨᱡᱟᱹᱣ ᱟᱠᱟᱫ ᱢᱟᱥᱮᱼᱼ ᱵᱮᱱᱟᱣ ᱦᱚᱴᱚ ᱟᱠᱟᱫᱼᱟ ᱚᱞᱪᱤᱠᱤ ᱡᱟᱱᱟᱢ ᱯᱟᱹᱨᱥᱤ᱾ ᱛᱚ ᱚᱱᱟ ᱪᱮᱫ ᱞᱮᱠᱟ ᱟᱯᱮ ᱚᱱᱛᱮ ᱯᱚᱪᱟᱨ ᱯᱟᱥᱱᱟᱣ-ᱟ ᱾ ᱠᱟᱹᱴᱤᱡ ᱟᱵᱮᱱᱟᱜ ᱢᱚᱪᱟ ᱠᱷᱚᱱ ᱟᱸᱡᱚᱢ ᱥᱟᱱᱟ ᱠᱟᱱᱟ ᱾
ᱦᱳᱭ᱾ ᱟᱞᱮ ᱥᱮᱫ ᱱᱛᱮ ᱟᱹᱰᱤ ᱡᱟᱹᱥᱛᱤ ᱜᱮ, ᱡᱟᱹᱥᱛᱤ ᱫᱚ ᱪᱮᱫ ᱞᱟᱹᱭ ᱜᱟᱱᱚᱜᱼᱟ ᱡᱟᱦᱟᱸ, ᱮᱢᱱᱤ ᱡᱟᱦᱟᱸ ᱤᱭᱟᱹ ᱠᱚᱨᱮ ᱦᱩᱭᱩᱜ ᱜᱮᱭᱟ ᱾ ᱟᱨ ᱚᱱᱠᱟ ᱟᱥᱮᱠᱟ ᱠᱚ ᱢᱮᱱᱟᱜᱼᱟ ᱾ ᱛᱟᱨᱯᱚᱨ ᱤᱥᱠᱩᱞ ᱠᱚᱨᱮ ᱛᱚ, ᱦᱚᱭ, ᱦᱚᱭ ᱾ ᱤᱥᱠᱩᱞ ᱠᱚᱨᱮ ᱢᱟ ᱪᱟᱹᱟᱞᱩᱣᱟ ᱜᱮ ᱯᱨᱟᱭᱢᱟᱨᱤ ᱤᱥᱠᱩᱞ ᱠᱚᱨᱮ ᱚᱠᱟ ᱚᱠᱟ ᱡᱟᱭᱜᱟ ᱨᱮᱫᱚ ᱪᱟᱹᱞᱩ ᱟᱠᱟᱱᱟ ᱾ ᱟᱨ ᱟᱞᱮ ᱱᱚᱣᱟ ᱠᱚᱨᱮ ᱫᱚ ᱟᱨᱦᱚ ᱢᱟᱺᱡᱷᱤ ᱢᱟᱰᱣᱟ ᱠᱷᱚᱱᱟᱜ ᱦᱚᱸ, ᱱᱚᱝᱠᱟᱱ ᱤᱭᱟᱹ ᱠᱮᱜᱼᱟᱠᱚ ᱡᱮ ᱡᱚᱠᱷᱚᱱ ᱚᱱᱟ ᱮᱠ ᱥᱚ ᱵᱚᱪᱷᱚᱨ ᱦᱩᱭᱱᱟ ᱵᱟᱝ ᱮᱱᱛᱮ ᱠᱷᱟᱡ ᱫᱚ ᱫᱩ ᱦᱟᱡᱟᱨ ᱯᱚᱸᱪᱤᱥ ᱥᱟᱞ ᱨᱮᱛᱚᱼᱼ
ᱦᱩᱸ ᱦᱩᱸ ᱾
ᱩᱱ ᱡᱚᱛᱚ ᱦᱚᱲ ᱟᱵᱟᱨ ᱟᱸᱰᱳᱜ ᱮᱱᱟᱠᱚ ᱚᱲᱟᱜ ᱠᱷᱚᱱᱟᱜ ᱡᱮ ᱠᱚᱨᱟᱣ ᱟᱵᱚᱱ ᱯᱨᱚᱛᱛᱮᱠᱴᱟ ᱟᱛᱳ ᱟᱛᱳ ᱥᱮᱱ ᱠᱟᱛᱮᱜ ᱡᱷᱚᱛᱚ ᱦᱚᱲᱟᱜ ᱛᱤᱨᱮᱱ ᱪ ᱠᱟᱛᱮ ᱵᱳᱭ ᱟᱨ ᱚᱠᱚᱭ ᱠᱚ, ᱵᱟᱲᱟᱭ-ᱟᱯᱮ ᱡᱮ ᱩᱱᱠᱩ ᱟᱨᱚ ᱮᱴᱟᱜ ᱦᱚᱲ ᱥᱮᱬᱟ ᱟᱠᱚ ᱯᱮ ᱛᱚ ᱚᱱᱟ ᱡᱤᱱᱤᱥ ᱴᱟᱜ ᱦᱳᱭᱳᱜ ᱠᱟᱱ ᱛᱟᱸᱦᱮᱱᱟ ᱾
ᱛᱚ ᱫᱤᱫᱤ ᱱᱚᱣᱟ ᱦᱚᱸ ᱟᱵᱮᱱ ᱴᱷᱮᱱ ᱢᱤᱫ ᱴᱮᱱ ᱠᱩᱠᱞᱤ ᱞᱮᱠᱟ ᱞᱤᱧ ᱫᱚᱦᱚᱭᱮᱫᱟ ᱾ ᱢᱟᱱᱮ ᱟᱵᱮᱱ ᱥᱟᱶᱛᱮ ᱟᱵᱮᱱ ᱟᱛᱳ ᱨᱮᱱ ᱚᱱᱠᱟᱱ ᱢᱟᱱᱮ ᱡᱩᱣᱟᱹᱱ ᱠᱚᱼᱼ ᱦᱮᱸ ᱥᱮ, ᱟᱨᱦᱚᱸ ᱜᱟᱹᱠᱷᱩᱲᱟᱱ ᱠᱚ ᱥᱮ ᱟᱨᱦᱚᱸᱼᱼ ᱡᱟᱦᱟᱸᱭ ᱫᱚ, ᱮᱸ ᱜᱚᱝᱠᱮ ᱞᱮᱠᱟᱱ ᱦᱚᱲ ᱠᱚ ᱢᱮᱱᱟᱜ ᱠᱚ ᱠᱷᱟᱱ ᱟᱯᱮᱼᱼ ᱛᱤᱱᱟᱹᱜ ᱜᱚᱲᱚ ᱥᱚᱯᱚᱦᱚᱫ ᱯᱮ ᱮᱢ ᱚᱫᱟ, ᱚᱱᱟ ᱪᱮᱛᱟᱱ ᱨᱮ ᱡᱮ ᱟᱵᱚ ᱚᱞ ᱪᱤᱠᱤ ᱢᱟᱲᱟᱝ ᱥᱮᱫ ᱞᱟᱦᱟ ᱦᱚᱪᱚᱱᱤᱡ ᱾ ᱱᱚᱝᱠᱟᱱ ᱡᱟᱸᱦᱟᱱᱟᱜ ᱡᱚᱢᱮᱞᱟᱭ ᱠᱚᱨᱮ ᱯᱮ ᱥᱮᱴᱮᱨ ᱵᱟᱲᱟ ᱟᱠᱟᱱᱟ?
ᱟᱞᱤᱧ ᱫᱚ ᱩᱱᱟᱹᱜ ᱡᱟᱹᱥᱛᱤ ᱫᱚ ᱵᱟᱝ ᱞᱤᱧ ᱥᱮᱱ ᱟᱠᱟᱱᱟ ᱾ ᱡᱮ ᱡᱟᱦᱟᱸ ᱠᱚ ᱨᱮ ᱡᱟᱦᱱᱟᱜ ᱠᱤᱪᱷᱩ ᱦᱩᱭᱩᱜ ᱠᱟᱱᱟ ᱾
ᱟᱪᱪᱷᱟ ᱟᱪᱪᱷᱟ ᱦᱮᱸ ᱡᱷᱚᱛᱚ ᱦᱚᱲ ᱥᱚᱢᱚᱭ ᱫᱚ ᱡᱷᱚᱛᱚ ᱥᱚᱢᱚᱭ ᱫᱚ ᱵᱟᱝ ᱥᱚᱢᱚᱭᱚᱜ ᱜᱮᱭᱟ, ᱦᱮᱸᱼᱼ ᱛᱚ ᱟᱛᱳ ᱠᱚᱨᱮᱱ ᱱᱚᱝᱠᱟᱱ ᱡᱩᱣᱟᱹᱱ ᱠᱚ ᱥᱮ ᱢᱟᱹᱭ ᱵᱟᱹᱵᱩ ᱛᱟᱠᱚᱼᱼ ᱯᱨᱟᱭᱢᱟᱨᱤ ᱤᱥᱠᱩᱞ ᱚᱱᱠᱟ ᱫᱚ ᱪᱟᱞᱟᱣ ᱵᱟᱲᱟᱜ ᱜᱮᱭᱟ ᱥᱮ, ᱥᱮ ᱥᱮᱪᱮᱫᱚᱜ ᱠᱟᱱ ᱜᱮᱭᱟ ᱠᱚ ᱾
ᱦᱳᱭ
ᱟᱪᱪᱷᱟ ᱟᱪᱪᱷᱟ ᱟᱪᱪᱷᱟ ᱡᱟᱠᱼᱼ ᱟᱵᱮᱱᱟᱜ ᱢᱚᱪᱟ ᱠᱷᱚᱱ ᱟᱸᱡᱚᱢᱚᱜ ᱠᱟᱱᱟ ᱡᱮ ᱫᱮᱥ ᱫᱤᱥᱚᱢ ᱨᱮᱦᱚᱸ ᱟᱨᱦᱚᱸ ᱜᱟᱛᱮ ᱠᱚ ᱥᱟᱶ ᱠᱚ ᱜᱟᱯᱟᱞ ᱢᱟᱨᱟᱣ ᱦᱩᱭᱩᱜ ᱠᱟᱱᱟ ᱾ ᱡᱮ ᱱᱚᱝᱠᱟ ᱟᱵᱚᱣᱟᱜ ᱚᱞᱪᱤᱠᱤ ᱦᱚᱸ ᱦᱟᱸᱰᱮ ᱱᱟᱸᱰᱮ ᱫᱚᱼᱼ ᱠᱤᱪᱷᱩ ᱠᱤᱪᱷᱩ ᱡᱟᱭᱜᱟ ᱯᱨᱚᱪᱟᱨ ᱯᱟᱥᱱᱟᱣ ᱦᱩᱭᱩᱜ ᱠᱟᱱᱟ ᱥᱮᱪᱮᱫᱚᱜ ᱠᱟᱱᱟ, ᱦᱩᱰᱤᱧ ᱦᱩᱰᱤᱧ ᱢᱟᱹᱭ ᱵᱟᱹᱵᱩ ᱛᱟᱠᱚ ᱾ ᱛᱚ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱡᱟᱠ, ᱟᱞᱮ ᱦᱚᱸ ᱱᱚᱛᱮ ᱦᱚᱸ ᱚᱱᱠᱟ ᱜᱮ ᱾ ᱟᱞᱮ ᱠᱚᱨᱮᱱ ᱦᱚᱸ ᱢᱮᱱᱟᱜ ᱠᱚᱣᱟ ᱢᱤᱫ ᱵᱟᱨ ᱡᱟᱦᱟᱸᱭ ᱫᱚᱼᱼ ᱟᱵᱚ ᱚᱞ ᱪᱤᱠᱤ ᱛᱮ ᱥᱮᱪᱮᱫ ᱠᱟᱛᱮᱫ ᱢᱟᱨᱟᱝ ᱢᱟᱨᱟᱝᱼᱼ ᱮᱸ ᱞᱟᱹᱴᱩ ᱞᱟᱹᱴᱩ, ᱢᱟᱱᱮ ᱯᱚᱫᱽ ᱥᱮ ᱢᱤᱫᱴᱟᱝᱼᱼ ᱮ ᱥᱚᱨᱠᱟᱨᱤ ᱜᱚᱵᱷᱚᱨᱢᱮᱱᱴ ᱤᱭᱟᱹ ᱨᱮᱠᱚ ᱪᱟᱹᱠᱨᱤ ᱫᱟᱠᱚ ᱾ ᱛᱚ ᱚᱵᱚᱥᱥᱳᱭ ᱟᱹᱞᱤᱧ ᱞᱤᱧ ᱢᱮᱱ ᱦᱚᱪᱚᱭ ᱫᱟ ᱡᱮ, ᱡᱩᱫᱤᱼᱼ ᱥᱟᱹᱨᱤ ᱜᱮ ᱱᱤᱨᱚᱲ ᱢᱚᱱᱮ ᱛᱮ ᱟᱵᱚᱣᱟᱜ ᱡᱟᱱᱟᱢ ᱟᱲᱟᱝ ᱵᱚᱱ ᱥᱮᱪᱮᱫᱟ, ᱦᱮᱸ ᱚᱞ ᱪᱤᱠᱤ ᱛᱚᱼᱼ ᱴᱷᱤᱠ ᱢᱤᱫ ᱫᱤᱱ ᱟᱵᱚᱣᱟᱜ ᱡᱟᱦᱟᱸᱼᱼ ᱦᱮᱸ ᱡᱚᱥ ᱥᱮ ᱮᱢ ᱢᱮᱱᱟᱜ ᱛᱟᱵᱚᱱ ᱚᱵᱚᱥᱥᱳ ᱵᱚᱱ ᱯᱳᱣᱪᱟᱜᱼᱟ, ᱡᱚᱠᱷᱚᱱ ᱮᱴᱟᱜ ᱢᱤᱰᱤᱭᱟᱢ ᱛᱮ ᱯᱟᱲᱦᱟᱣ ᱠᱟᱛᱮ ᱵᱚᱱᱼᱼ ᱟᱵᱚ ᱟᱵᱚᱣᱟᱜ ᱡᱚᱥ ᱵᱚᱱ ᱯᱩᱨᱚᱱᱮᱫ ᱛᱟᱵᱚᱱᱟ ᱚᱞ ᱪᱤᱠᱤ ᱛᱮ ᱦᱚᱸ ᱢᱮᱱᱟᱜᱼᱟ ᱾
ᱦᱩᱸ
ᱟᱪᱪᱷᱟ ᱫᱤᱫᱤ ᱚᱱᱠᱟ ᱜᱮ ᱟᱨᱠᱤ ᱾ ᱡᱩᱫᱤ ᱡᱚ ᱛᱚ ᱠᱚ ᱛᱮ ᱜᱚᱲᱚ ᱜᱚᱯᱚ ᱲᱚᱜ ᱵᱚᱱ ᱮᱢᱟ ᱛᱟᱦᱞᱮ ᱚᱵᱚᱥᱥᱳᱭ ᱟᱵᱚᱣᱟᱜ᱾ ᱦᱮᱸ ᱦᱚᱜᱼᱚᱭ ᱡᱮ ᱟᱨᱚ ᱟᱵᱚ ᱟᱵᱚ ᱨᱮᱱ ᱟᱹᱫᱤ ᱵᱟᱹᱥᱤ ᱵᱷᱟᱹᱞᱟᱹᱭ ᱢᱚᱱ ᱛᱤᱨᱤ ᱡᱟᱦᱟᱸᱭ ᱠᱷᱩᱫᱷᱤᱨᱟᱢ ᱴᱩᱰᱩ ᱱᱚᱣᱟ ᱵᱟᱨᱮ ᱛᱮ ᱞᱟᱹᱭ ᱦᱚ ᱪᱚ ᱟᱠᱟᱫᱟᱭ ᱟᱸᱡᱚᱢ ᱠᱟᱫ ᱜᱮᱭᱟ ᱵᱤᱱ ᱯᱟᱞᱮᱱ᱾
ᱦᱳᱭ
ᱡᱮ ᱥᱟᱱᱛᱟᱲᱤ ᱛᱮ ᱵᱷᱟᱹᱲ ᱢᱤᱫ ᱴᱟᱝ ᱢᱟᱱᱮ ᱟᱵᱚ ᱜᱚᱴᱷᱚᱱ ᱨᱮᱱᱟᱜ ᱠᱩᱨᱩ ᱢᱩᱴᱩ ᱪᱷᱩᱴᱟᱹᱣ ᱟᱠᱟᱱᱟ᱾ ᱛᱚ ᱱᱚᱣᱟ ᱨᱮ ᱟᱵᱮᱱ ᱪᱮᱫ ᱵᱮᱱ ᱞᱟᱹᱭ ᱟ ᱡᱮ ᱩᱱᱤᱭᱟᱜ ᱠᱩᱨᱩ ᱢᱩᱴᱩ ᱨᱮ ᱟᱵᱚ ᱜᱚᱲᱚ ᱮᱢ ᱫᱚᱨᱠᱟᱨ ᱥᱮ ᱵᱟᱝ ᱮᱢ ᱫᱚᱨᱠᱟᱨ᱾ ᱟᱵᱮᱱᱟᱜ ᱢᱚᱱᱮ ᱛᱮ ᱪᱮᱫ ᱮ ᱞᱟᱹᱭᱟ?
ᱦᱳᱭ ᱜᱚᱲᱚᱭ ᱮᱢ ᱫᱚᱨᱠᱟᱨ ᱟᱵᱚᱣᱟᱜ ᱡᱟᱹᱛᱤ ᱟᱵᱚᱣᱟᱜ ᱯᱟᱹᱨᱥᱤ ᱪᱮᱛᱟᱱ ᱨᱮ ᱨᱟᱠᱟᱵᱟ ᱟᱨ ᱢᱤᱫ ᱴᱤᱱ ᱴᱷᱟᱶ ᱮ ᱧᱟᱢ‌ ᱚᱱᱟᱼᱼ
ᱴᱷᱟᱶ ᱮ ᱧᱟᱢᱟ ᱦᱳᱭ ᱦᱳᱭ ᱛᱟᱦᱞᱮ ᱠᱷᱟᱱ ᱟᱵᱚ ᱨᱮᱱᱼᱼ ᱦᱩᱰᱤᱧ ᱦᱩᱰᱤᱧ ᱢᱟᱹᱭ ᱵᱟᱵᱩ ᱛᱟᱠᱚ ᱥᱮ ᱯᱮᱨᱟᱭ ᱢᱟᱨᱤ ᱠᱷᱚᱱ ᱢᱟᱱᱮ ᱯᱚᱛᱚᱵᱼᱼ ᱠᱚ ᱯᱟᱥ ᱱᱟᱣ ᱥᱮ ᱯᱚᱛᱚ ᱨᱚᱜ ᱠᱚ ᱧᱟᱢᱟ ᱢᱤᱫ ᱴᱟᱝ ᱟᱞᱟᱫᱟ ᱵᱳᱲ ᱠᱚ ᱧᱟᱢᱟ ᱦᱮᱸᱼᱼ ᱡᱟᱠ ᱟᱹᱰᱤ ᱠᱩᱥᱤ ᱟᱹᱰᱤ ᱨᱟᱹᱥᱠᱟᱹ ᱵᱩᱡᱷᱟᱹᱜ ᱠᱟᱱᱟ ᱡᱷᱚᱛᱚ ᱜᱮ ᱚᱱᱠᱟ ᱫᱮᱥ ᱫᱤᱥᱚᱢᱼᱼ ᱯᱟᱥᱟᱱᱟᱣ ᱛᱟᱵᱚᱱ ᱯᱮ ᱟᱵᱚ ᱨᱮᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ, ᱥᱮᱪᱮᱫ ᱦᱚᱪᱚ ᱱᱟ ᱢᱤᱫ ᱴᱟᱝ ᱡᱟ ᱴᱷᱟᱶ ᱠᱚ ᱧᱟᱢ ᱢᱟ ᱛᱚ ᱱᱚᱣᱟ ᱵᱟᱨᱮᱛᱚ ᱟᱵᱮᱱ ᱴᱷᱮᱱ ᱦᱚᱸ ᱟᱵᱮ ᱱᱟᱜ ᱢᱚᱪᱟ ᱠᱷᱚᱱᱟᱜ ᱟᱹᱰᱤ ᱠᱩᱥᱤ ᱨᱟᱹᱠᱟᱹ ᱵᱩᱡᱷᱟᱹᱜ ᱠᱟᱱᱟ ᱟᱸᱡᱚᱢ ᱠᱟᱛᱮᱫ᱾ ᱟᱨ ᱫᱤᱫᱤ ᱵᱟᱦᱟ ᱥᱚᱨᱦᱟᱭ ᱢᱟᱜ ᱢᱚᱬᱮ ᱱᱚᱣᱟ ᱠᱚ ᱢᱮᱱᱟᱜ ᱛᱟᱯᱮ ᱜᱮᱭᱟ ᱥᱮ?
ᱦᱳᱭ ᱡᱷᱚᱛᱚ ᱜᱮ ᱢᱮᱱᱟᱜ ᱜᱮᱭᱟ᱾
ᱟᱪᱪᱷᱟ ᱪᱪᱪᱷᱟ ᱴᱷᱤᱠ ᱜᱟᱪᱷᱮ ᱫᱤᱫᱤ ᱟᱫᱚ ᱚᱠᱛᱚ ᱦᱚᱸ ᱵᱮᱥᱤ ᱵᱟᱹᱱᱩᱜ ᱛᱟᱞᱟᱝᱼᱟ᱾ ᱦᱚᱭ ᱛᱚ ᱛᱟᱭᱚᱢ ᱫᱟᱨᱟᱢ ᱯᱟᱞᱮᱱ ᱨᱚᱯᱚᱲ ᱦᱳᱭᱳᱜᱼᱟ ᱦᱮᱸ
ᱦᱳᱭ ᱦᱳᱭ ᱦᱳᱭ ᱢᱟᱼᱼ
ᱟᱪᱪᱷᱟ ᱡᱚᱦᱟᱨ ᱜᱮ ᱛᱟᱦᱚᱞᱮ ᱫᱤᱫᱤ ᱦᱮᱸ ᱴᱷᱤᱠ ᱜᱮᱭᱟ᱾
ᱦᱳᱭ ᱡᱚᱦᱟᱨ ᱜᱮᱼᱼ
ᱦᱮᱸ ᱡᱚᱦᱟᱨ ᱜᱮ